ᱦᱮᱞᱳ
ᱦᱮᱞᱳ ᱪᱮᱫ ᱵᱮᱱ ᱪᱤᱠᱟᱹᱭ ᱫᱟ?
ᱦᱮᱞᱳ, ᱦᱮᱸ, ᱡᱚᱦᱟᱨ ᱜᱚᱢᱠᱮ᱾
ᱡᱚᱦᱟᱨ ᱜᱮ᱾
ᱦᱮᱸ ᱵᱮᱥ ᱵᱟᱲᱟ ᱜᱮᱛᱚ᱾
ᱦᱮ ᱵᱤᱥ ᱵᱟᱲᱟ ᱜᱮ ᱟᱵᱮᱱ ᱜᱮ
ᱚᱲᱟᱜ ᱦᱚᱲ ᱠᱚ
ᱚᱲᱟᱜ ᱚᱲᱟᱜ ᱦᱚᱲ ᱠᱚᱦᱚ ᱵᱮᱥ ᱜᱮ ᱢᱮᱱᱟᱜ ᱠᱚᱣᱟ᱾
ᱦᱩᱸ
ᱚᱲᱟᱜ ᱠᱚᱨᱮ ᱜᱮ, ᱦᱮᱸ
ᱫᱤᱭᱮ ᱪᱮᱫ ᱠᱚᱯᱮ ᱪᱤᱠᱟᱹ ᱵᱟᱲᱟᱭᱮᱫᱟ?
ᱪᱮᱫ ᱤᱧ ᱪᱤᱠᱟᱹᱭᱮᱫᱟ ᱱᱚᱜ ᱚᱭ ᱛᱷᱚᱲᱟ ᱫᱟᱜ ᱧᱚᱜ ᱠᱮᱫᱟ ᱛᱚ ᱰᱟᱦᱟᱨ ᱥᱮᱫ ᱛᱷᱚᱲᱟ ᱜᱟᱱ ᱛᱳᱫ ᱦᱩᱭᱩ ᱟᱠᱟᱱᱟ᱾
ᱚ ᱛᱟᱦᱚᱞᱮ ᱨᱚᱦᱚᱭ ᱠᱚᱵᱚᱱ ᱟᱨᱟᱢᱵᱚ ᱠᱟᱜᱼᱟ ᱥᱮ ᱟᱣᱨᱤ?
ᱪᱮᱞᱠᱟ? ᱪᱮᱫ ᱵᱮᱱ ᱞᱟᱹᱭᱫᱟ ᱦᱮᱸ ᱦᱮᱞᱳ
ᱦᱮᱸ ᱨᱚᱦᱚᱭ ᱠᱚᱵᱟᱝ ᱟᱨᱟᱢᱵᱚ ᱟᱠᱟᱜᱼᱟ ᱥᱮ ᱟᱹᱨᱤ?
ᱟᱹᱣᱨᱤ ᱱᱚᱜ-ᱚᱭ ᱫᱟᱜ ᱠᱟᱫᱟᱭ ᱛᱷᱚᱲᱟ ᱜᱟᱱ ᱪᱟᱥ ᱜᱟᱱ ᱦᱩᱭᱩᱜ ᱠᱟᱱᱟ᱾
ᱚ ᱪᱟᱨᱟ ᱠᱚᱫᱚ ᱦᱳᱭ ᱠᱟᱱᱟ ᱵᱟᱝ ᱞᱟᱹᱭᱮᱫ ᱟᱞᱤᱧ ᱪᱟᱨᱟ ᱠᱚᱫᱚ ᱦᱩᱭ ᱪᱩᱠᱟᱹᱣ ᱟᱠᱟᱱᱟ ᱾
ᱟᱹᱣᱨᱤ
ᱦᱮᱞᱳ
ᱦᱮᱞᱳ
ᱞᱟᱹᱭᱮᱫ ᱟᱹᱞᱤᱧ ᱪᱟᱨᱟ ᱠᱚᱫᱚ ᱦᱩᱭ ᱠᱟᱱᱟ ᱛᱚ?
ᱦᱮᱸ ᱛᱷᱚᱲᱟ ᱜᱟᱱ ᱠᱳᱱᱳ ᱫᱚᱥ ᱫᱤᱱ ᱜᱟᱱ ᱴᱟᱭᱤᱢ ᱢᱮᱱᱟᱜ ᱜᱮᱭᱟ ᱢᱟᱱᱮ ᱴᱟᱭᱤᱢ ᱞᱟᱜᱼᱟ ᱦᱩᱭᱛᱮ
ᱚᱸ
ᱱᱚᱜᱚᱭ ᱫᱟᱜ ᱠᱮᱫᱟᱭ ᱟᱵᱟᱨ ᱜᱟᱯᱟ ᱠᱷᱚᱱ ᱛᱷᱚᱲᱟ ᱜᱟᱱ ᱜᱟᱯᱟ ᱠᱷᱚᱡ ᱜᱟᱯᱟ ᱫᱷᱟᱹᱵᱤᱡ ᱫᱟᱜ ᱠᱚ ᱞᱟᱹᱭᱮᱫᱟ᱾
ᱚ
ᱟ ᱛᱷᱚᱲᱟ ᱴᱨᱟᱠᱴᱟᱨ ᱠᱚ ᱯᱷᱮᱰ ᱠᱟᱱᱟ ᱟᱫᱚ ᱪᱟᱥ ᱦᱩᱭᱩᱜᱼᱟ ᱦᱟᱜ ᱵᱟ ᱜᱟᱯᱟ ᱢᱮᱭᱟᱝ ᱯᱚᱨ ᱜᱮ ᱦᱟᱸᱜ ᱫᱚᱥ ᱦᱮᱸ ᱵᱟᱠᱚ ᱟᱲᱚᱢᱚ ᱠᱟᱫᱟ ᱪᱟᱥ ᱦᱩᱭᱩᱜ ᱠᱟᱱᱟ ᱱᱚᱜ-ᱚᱭ ᱥᱟᱹᱨᱫᱤ ᱠᱚ ᱞᱟᱜᱟᱣ ᱠᱟᱱᱟ᱾ ᱥᱟᱹᱨᱫᱤ ᱠᱚ ᱪᱟᱥ ᱠᱚ ᱞᱟᱜᱟᱣ ᱠᱟᱱᱟ᱾
ᱚ ᱪᱟᱥ ᱫᱟᱠᱚ
ᱪᱟᱥ ᱫᱟᱠᱚ
ᱦᱩᱸ
ᱟᱯᱮ ᱥᱮᱫ ᱠᱚ ᱨᱚᱦᱚᱭ ᱠᱚ ᱞᱟᱜᱟᱣ ᱠᱟᱱᱟ ᱥᱮ ᱪᱮᱫ ᱞᱮᱠᱟ?
ᱟᱯᱮ ᱥᱮᱫ ᱫᱚ ᱪᱮᱫ ᱱᱟᱦᱮᱞ ᱛᱮᱠᱚ ᱪᱟᱥ ᱴᱟᱠᱴᱟᱨ ᱥᱮ ᱰᱟᱹᱝᱨᱤ ᱱᱟᱦᱮᱞ
ᱴᱨᱟᱠᱴᱟᱨ ᱛᱮ ᱰᱟᱹᱝᱨᱤ ᱫᱚ ᱮᱠᱷᱚᱱ ᱫᱚ ᱟᱞᱮᱥᱮᱫ ᱫᱚ ᱵᱟᱝ ᱠᱷᱚᱱ ᱫᱚ ᱵᱚᱱᱫᱚ ᱧᱚᱜ ᱜᱮᱭᱟ ᱰᱟᱹᱝᱨᱤ ᱜᱮ ᱢᱟᱱᱮ ᱴᱨᱟᱠᱴᱟᱨ ᱜᱮ ᱵᱤᱥᱤ ᱠᱚ ᱪᱟᱥ ᱫᱟ ᱢᱟᱱᱮ ᱛᱟᱲᱟᱛᱟᱹᱲᱤ ᱦᱩᱭᱩᱜ-ᱟ ᱴᱨᱟᱠᱴᱟᱨ ᱛᱚᱦᱚᱫ ᱦᱮᱸ ᱢᱟᱱᱮ ᱴᱨᱟᱠᱴᱟᱨ ᱫᱚ ᱪᱟ ᱛᱟᱲᱟᱛᱟᱹᱲᱤ ᱪᱟᱥ ᱦᱩᱭ ᱮᱱᱟ ᱟᱨ ᱴᱨᱟᱠᱴᱟᱨ ᱠᱚ ᱪᱟᱥ-ᱟ᱾
ᱵᱟᱝ ᱟᱸᱡᱚᱢ ᱴᱷᱤᱠᱟᱹᱜ ᱠᱟᱱᱟ ᱾
ᱴᱨᱟᱠᱴᱟᱨ ᱫᱚ ᱛᱟ ᱢᱟᱱᱮ ᱛᱟᱲᱟᱛᱟᱹᱲᱤ ᱠᱚ ᱪᱟᱥ ᱱᱟ ᱚᱱᱟ ᱛᱮᱜᱮ ᱛᱨᱟ ᱴᱨᱟᱠᱴᱟᱨ ᱛᱮ ᱛᱟ-ᱛᱟ ᱚᱱᱟ ᱛᱮᱠᱚ ᱪᱟᱥ ᱫᱟ
ᱚᱸᱻ ᱞᱟᱹᱭᱫᱟᱹᱧ ᱟᱯᱮ ᱨᱮᱱ ᱫᱚ ᱰᱟ. ᱝᱨᱤ
ᱰᱟᱹᱝᱨᱤ ᱫᱚ ᱢᱮᱱᱟᱜ ᱠᱤᱱ ᱜᱮᱭᱟ ᱵᱟᱨᱭᱟ ᱜᱟᱹᱭ ᱢᱮᱱᱟᱜ ᱠᱤᱱᱟ ᱟᱨᱠᱤ
ᱚᱦᱚ
ᱰᱟ. ᱝᱨᱤ ᱫᱚ ᱜᱟᱹᱭ
ᱜᱚᱢᱠᱮ ᱛᱟᱦᱚᱞᱮ ᱥᱤᱢ ᱠᱚ ᱢᱮᱨᱚᱢ ᱠᱚ ᱫᱮᱥᱤ ᱥᱤᱢ ᱠᱚ ᱵᱟᱹᱱᱩᱜ ᱠᱚᱛᱟ ᱵᱮᱱᱟ?
ᱫᱮᱥᱤ ᱥᱤᱢ ᱵᱚᱞᱛᱮ ᱢᱮᱨᱚᱢ ᱢᱮᱱᱟᱜ ᱠᱚᱣᱟ ᱵᱷᱤᱰᱤ ᱢᱮᱱᱟᱜ ᱠᱚᱣᱟ ᱥᱤᱢ ᱫᱚ ᱢᱮᱱᱟᱜ ᱠᱚᱣᱟ ᱫᱮᱥᱤ ᱥᱤᱢ ᱪᱮᱫ ᱦᱚᱸ ᱵᱟᱝ ᱟᱸᱡᱚᱢᱚᱜ ᱠᱟᱱᱟ ᱾
ᱚᱻ
ᱟᱨ ᱥᱤᱢ ᱦᱚᱸ ᱦᱟᱸᱰᱮ ᱱᱟᱰᱮ ᱠᱚ ᱵᱤᱞᱤ ᱵᱟᱲᱟᱭᱟ ᱟᱨ ᱚᱲᱟᱜ ᱨᱮᱫᱚ ᱵᱟᱠᱚ ᱵᱚᱞᱚᱜ ᱠᱟᱱᱟ᱾
ᱦᱚᱭ
ᱟᱯᱮ ᱥᱮ ᱪᱟᱥ ᱫᱚ ᱦᱩᱭᱱᱟ ᱥᱮ ᱟᱹᱣᱨᱤ?
ᱵᱟᱝ ᱟᱸᱡᱚᱢᱚᱜ ᱠᱟᱱᱟ ᱾
ᱦᱮᱞᱳ
ᱛᱟᱦᱚᱞᱮ ᱜᱚᱝᱠᱮ ᱟᱯᱮ ᱥᱮᱫ ᱫᱚ ᱥᱩᱫᱷᱩ ᱦᱳᱲᱩ ᱜᱮᱠᱚ ᱪᱟᱥ ᱵᱟᱲᱟᱭᱟ ᱥᱮ ᱟᱨ ᱮᱴᱟᱜ ᱥᱚᱵᱽᱡᱤ ᱠᱚᱠᱚ ᱪᱟᱥᱟ?
ᱤᱭᱟ ᱟᱵᱟᱨ ᱥᱚᱵᱽᱡᱤ ᱥᱚᱵᱽᱡᱤ ᱦᱤᱞᱳᱜ ᱥᱚᱵᱽᱡᱤ ᱥᱚᱵᱽᱡᱤ ᱠᱚ ᱪᱟᱥᱟ ᱟᱨ ᱪᱟᱥ ᱦᱤᱞᱳᱜ ᱵᱟ ᱪᱟᱥ ᱠᱚ ᱩᱪᱟ. ᱭᱟ ᱦᱩᱲᱩ ᱠᱚ ᱨᱚᱦᱚᱭᱟ ᱚᱱᱮ ᱚᱱᱠᱟ ᱟᱨᱠᱤ
ᱚᱻ ᱫᱟᱜ ᱨᱮᱱᱟᱜ ᱵᱮᱵᱚᱥᱛᱷᱟ ᱫᱚ ᱮᱵᱮᱞ ᱮᱵᱮᱞ ᱥᱮ ᱪᱮᱫ?
ᱫᱟᱜ ᱨᱮᱱᱟᱜ ᱵᱮ-ᱵᱮᱵᱚᱥᱛᱷᱟ ᱫᱚ ᱟᱞᱮ ᱥᱮᱫ ᱫᱚ ᱮᱵᱮᱞ ᱮᱵᱮᱞ ᱧᱚᱜ ᱜᱮᱭᱟ ᱦᱚᱭ ᱫᱟᱜ ᱥᱮ ᱪᱮᱭᱟ ᱵᱚᱨᱥᱟ ᱫᱤᱱ ᱯᱟᱲᱟᱣ ᱟᱠᱟᱱᱟ ᱫᱟᱜ ᱦᱚᱸ ᱠᱚ ᱧᱟᱢ ᱜᱮᱭᱟ᱾ ᱥᱟᱞ ᱢᱟᱨᱥᱟᱞ ᱦᱚᱸ ᱢᱟᱱᱮ ᱞᱟᱜᱟᱣ ᱜᱮᱭᱟ ᱠᱚ᱾
ᱚ ᱦᱮᱸ ᱛᱚ᱾
ᱵᱚᱨᱥᱟ ᱥᱩᱢᱚᱭ ᱫᱚ ᱫᱟᱜ ᱨᱮᱱᱟᱜ ᱚᱥᱩᱵᱤᱫᱷᱟ ᱵᱟᱹᱱᱩᱜ ᱠᱟᱫᱟ᱾
ᱦᱮᱸ ᱦᱮᱸ ᱛᱟᱦᱞᱮ ᱟᱯᱮᱭᱟᱜ ᱫᱚ ᱚᱱᱮ ᱥᱮᱞᱚ ᱥᱮ ᱥᱟᱵᱢᱟᱨᱥᱟᱞ ᱠᱚ ᱞᱟᱹᱭᱟ ᱚᱱᱟ ᱢᱮᱱᱟᱜ ᱛᱟᱵᱮᱱᱟ ᱵᱟᱝ?
ᱦᱮᱸ ᱦᱮᱸ ᱦᱮᱸ ᱥᱟᱞ ᱢᱟᱨᱥᱟᱞ ᱦᱮᱱᱟᱜ ᱠᱟᱫᱟ᱾
ᱦᱩᱸᱻ ᱟᱞᱮ ᱥᱮᱫ ᱫᱚ ᱚᱱᱠᱟ ᱞᱮᱠᱟ ᱫᱟᱜ ᱨᱮᱱᱟᱜ ᱵᱮᱵᱚᱥᱛᱷᱟ ᱫᱚ ᱵᱟᱹᱱᱩᱜ-ᱟ ᱜᱚᱝᱠᱮ ᱵᱚᱨᱥᱟ ᱫᱤᱱ ᱜᱮ ᱡᱟ ᱦᱩᱭᱮᱱ ᱾
ᱟᱪᱪᱷᱟ ᱟᱪᱪᱷᱟ ᱟᱪᱪᱷᱟ
ᱥᱟᱵ ᱢᱟᱨᱥᱟᱞ ᱨᱮᱱᱟᱜ ᱫᱚ ᱠᱮᱱᱮᱞ ᱨᱮᱭᱟᱜ ᱠᱟᱹᱴᱤᱡ ᱞᱮ ᱧᱟᱢᱟ ᱟᱨᱠᱤ ᱫᱷᱟᱨᱮ ᱫᱷᱟᱨᱮ ᱛᱮ᱾
ᱟᱪᱪᱷᱟ
ᱚᱱᱟ ᱠᱮᱱᱮᱞ ᱫᱟᱜ ᱦᱚᱸᱛᱚ ᱵᱟᱠᱚ ᱟᱲᱟᱜᱟ ᱥᱮ ᱫᱤᱱ ᱫᱚ ᱦᱟᱸᱰᱮ ᱟᱠᱚ
ᱟᱞᱮ ᱥᱮᱫ ᱟᱪᱪᱷᱟ ᱟᱪᱪᱷᱟ ᱟᱞᱮ ᱥᱮᱫ ᱦᱚᱸ ᱢᱟᱱᱮ ᱠᱮᱱᱮᱞ ᱫᱟᱜ ᱠᱚ ᱟᱲᱟᱜ ᱜᱮᱭᱟ ᱪᱟᱥ ᱯᱚᱨ᱾ ᱢᱟᱱᱮ ᱦᱩᱭᱩᱜ ᱢᱟᱱᱮ ᱦᱩᱭ ᱵᱟᱲᱟ ᱠᱟᱛᱮᱫ ᱦᱩᱲᱩ ᱠᱚᱠᱚ ᱨᱚᱦᱚᱭ ᱵᱟᱲᱟ ᱠᱟᱛᱮᱫ
ᱦᱚᱸ
ᱮ ᱠᱮᱱᱮᱞ ᱫᱟᱜ ᱠᱚ ᱟᱲᱟᱜ ᱵᱟᱲᱟᱭᱟ ᱟᱲᱟᱜ ᱠᱚ ᱤᱱᱟᱹ ᱛᱮᱜᱮ ᱦᱩᱲᱩ ᱠᱩᱭᱤᱡ ᱢᱟ ᱞᱟᱹᱴᱩᱜ-ᱟ᱾
ᱚᱻ
ᱡᱟᱦᱟᱸ ᱠᱚᱨᱮ ᱥᱟᱞᱢᱟᱨᱥᱟᱞ ᱫᱟᱜ ᱵᱟᱭ ᱛᱤᱭᱟᱹᱜ ᱤᱱᱟᱹ ᱠᱚᱨᱮ
ᱚᱻ
ᱜᱟᱹᱰᱭᱟᱹ ᱠᱚᱨᱮᱱᱟᱜ ᱫᱟᱜ ᱠᱚ ᱦᱟᱛᱟᱣᱟ᱾
ᱦᱩᱸ ᱦᱩᱸ
ᱫᱮ ᱚᱲᱟᱜ ᱨᱮ ᱜᱮ ᱜᱚᱢᱠᱮ ᱥᱮ ᱵᱟᱲᱜᱮ ᱥᱮᱫ ᱨᱮ ᱢᱮᱱᱟᱢᱟ? ᱚᱲᱟᱜ ᱨᱮᱜᱮ ᱢᱮᱱᱟᱜ ᱵᱮᱱᱟ ᱥᱮ ᱵᱟᱦᱨᱮ ᱥᱮᱫ ᱨᱮ?
ᱦᱩᱸ ᱚᱲᱟᱜ ᱨᱮᱜᱮ ᱢᱮᱱᱟᱜ ᱞᱤᱧᱟᱹ ᱟᱹᱞᱤᱧ ᱫᱚ, ᱦᱮᱸ ᱥᱮᱛᱟᱨᱮ ᱠᱟᱹᱴᱤᱡ ᱱᱟᱦᱮᱞ ᱠᱚ ᱡᱚᱲᱟᱣ ᱵᱟᱲᱟ ᱦᱩᱭ ᱞᱮᱱᱟ ᱟᱫᱚ ᱠᱟᱹᱴᱤᱡ ᱛᱩᱯᱩ ᱡᱚᱢ ᱠᱟᱛᱮᱫ ᱡᱤᱨᱟᱹᱜ ᱦᱩᱭᱩᱜ ᱠᱟᱱ ᱛᱟᱦᱮᱸᱫ ᱟᱫᱚ
ᱟᱪᱪᱷᱟ ᱟᱪᱪᱷᱟ ᱦᱸ ᱢᱟᱱᱮ ᱢᱤᱫᱴᱮᱡ ᱠᱟᱛᱷᱟᱧ ᱞᱟᱹᱭᱫᱟ ᱢᱟᱱᱮ ᱟᱞᱮ ᱠᱟᱛᱷᱟᱧ ᱞᱟᱹᱭ ᱮᱫᱟ ᱟᱞᱮ ᱥᱮᱱᱟᱜ ᱟᱹᱞᱤᱧ ᱥᱮᱱᱟᱜ ᱨᱚᱲ ᱫᱚ ᱢᱟᱱᱮ ᱟᱹᱰᱤ ᱡᱩᱫᱟᱹ ᱧᱚᱜ ᱜᱮᱭᱟ ᱟᱵᱮᱱ ᱦᱚᱸ ᱨᱚᱲ ᱫᱚ ᱟᱹᱰᱤ ᱡᱩᱫᱟᱹ ᱧᱚᱜ ᱜᱮᱭᱟ᱾
ᱦᱮᱸ ᱡᱩᱫᱟᱹ ᱫᱚ ᱡᱩᱫᱟᱹᱜ ᱛᱟᱵᱚᱱ ᱜᱮᱭᱟ ᱥᱟᱱᱛᱟᱲ ᱠᱟᱱ ᱨᱮᱦᱚᱸ ᱵᱚᱱ ᱠᱟᱹᱴᱤᱡ ᱫᱚ ᱫᱮᱥ ᱜᱩᱱᱮ ᱵᱮᱥ ᱛᱚ ᱵᱟᱝ?
ᱦᱮᱸ ᱵᱮᱥ ᱜᱮ ᱾
ᱦᱮᱸ ᱠᱟᱹᱴᱤᱡ ᱢᱟᱱᱮ ᱮᱴᱟᱜ ᱨᱚᱠᱚᱢ ᱟᱵᱮᱱᱟᱜ ᱮᱴᱟᱜ ᱨᱚᱠᱚᱢ ᱟᱹᱞᱤᱧᱟᱜ ᱦᱚᱸ ᱮᱴᱟᱜ ᱨᱚᱠᱚᱢ
ᱦᱮᱸ ᱮᱴᱟᱜ ᱨᱚᱠᱚᱢ ᱟᱵᱚ ᱥᱟᱱᱛᱟᱲ ᱦᱚᱲ ᱫᱚ ᱠᱟᱛᱷᱟ ᱵᱚ ᱵᱩᱡᱷᱟᱹᱣ ᱜᱮᱭᱟ ᱡᱚᱛᱚ ᱦᱚᱲ ᱜᱮ᱾
ᱦᱩᱸ ᱜᱚᱱᱠᱮ ᱛᱟᱦᱚᱞᱮ ᱟᱯᱮᱥᱮ ᱦᱳᱲᱳ ᱫᱚ ᱪᱤᱠᱟ ᱠᱚ ᱨᱚᱦᱚᱭᱟ ᱠᱟᱴᱤᱡ ᱞᱟᱹᱭ ᱟᱹᱧᱤᱵᱤᱱ ᱥᱮ
ᱳᱩᱲᱳ ᱫᱚ ᱚᱱᱠᱟ ᱜᱮ
ᱢᱟᱱᱮ ᱞᱟᱦᱟᱛᱮ ᱪᱟᱨᱟ ᱠᱚ ᱜᱤᱰᱤᱭᱟ ᱥᱮ
ᱵᱟᱝ ᱟᱸᱡᱚᱢᱚᱜ ᱠᱟᱱᱟ ᱞᱟᱦᱟᱨᱮ ᱪᱟᱨᱟ ᱠᱚ ᱜᱤᱰᱤᱭᱟ ᱚᱱᱟ ᱪᱟᱨᱟ ᱦᱟᱨᱟᱜᱼᱟ ᱫᱤᱭᱮ ᱛᱩᱛ ᱠᱚ ᱢᱟᱱᱮ ᱡᱮᱴᱟ ᱜᱟᱹᱪᱷᱤ ᱠᱚ ᱢᱮᱛᱟᱜ ᱠᱟᱱ,
ᱦᱮᱸᱻᱦᱮᱸ ᱦᱮᱸᱻ
ᱜᱟᱹᱪᱷᱤ ᱟᱞᱮᱥᱮᱫ ᱫᱚ ᱜᱟ. ᱪᱷᱤ ᱠᱚ ᱢᱮᱛᱟᱜᱼᱟ ᱚᱱᱟ ᱜᱟ. ᱪᱷᱤ ᱠᱚ ᱛᱩᱫᱟ ᱟᱫᱚ ᱤᱱᱟᱹ-ᱤᱱᱟᱹ ᱠᱤ ᱤᱫᱤ ᱠᱟᱛᱮ ᱠᱚ ᱨᱚᱦᱚᱭᱟ᱾
ᱚ ᱟᱞᱮ ᱥᱮᱫ ᱦᱚᱸ ᱚᱱᱠᱟᱜᱮ ᱟᱨ ᱤᱨ- ᱤᱨ ᱥᱚᱢᱚᱭ ᱫᱚ
ᱮ ᱥᱚᱢᱚᱭ ᱫᱚ ᱚᱱᱮ ᱦᱟᱞᱠᱟ ᱠᱩ ᱪᱟᱥ ᱵᱟᱲᱟ ᱠᱮᱫ ᱜᱮ ᱟᱫᱚ ᱮᱨ ᱠᱮᱫ ᱜᱮ ᱜᱟᱹᱪᱷᱤ ᱠᱚ ᱞᱚᱥᱚᱫ ᱨᱮᱠᱤ ᱦᱮᱸ ᱜᱟᱹᱪᱷᱤ ᱫᱚᱠᱚ ᱛᱚᱞ ᱜᱮᱭᱟ,
ᱚ ᱵᱟᱠᱷᱟᱡ ᱫᱚᱧ ᱟᱸᱡᱚᱢ ᱵᱟᱲᱟ ᱟᱠᱟᱜ ᱠᱚᱣᱟ ᱢᱟᱱᱮ ᱜᱟᱹᱪᱷᱤ ᱫᱚ ᱵᱟᱠᱚ ᱛᱚᱞᱟ ᱜᱟᱫᱟᱭᱟᱠᱚ ᱢᱤᱫ ᱫᱷᱟ. ᱣ ᱛᱮ ᱟᱨ ᱚᱱᱠᱟᱛᱮ ᱠᱚ
ᱵᱟᱝ-ᱵᱟᱝ ᱟᱞᱮ ᱥᱮᱫ ᱫᱚ ᱚᱱᱠᱟ ᱫᱚ ᱵᱟᱝ ᱜᱟᱹᱪᱷᱤ ᱦᱟᱨᱟᱜᱼᱟ ᱟᱹᱰᱤ ᱢᱚᱸᱡᱽ ᱠᱚ ᱛᱩᱫᱟ, ᱛᱚᱞ ᱠᱮᱫ ᱜᱮ ᱟᱫᱚ ᱢᱟᱱᱮ ᱵᱚᱥᱛᱟ ᱛᱮᱠᱚ ᱵᱚᱦᱟ ᱤᱫᱤᱭᱟ ᱡᱟᱦᱟᱸ ᱥᱮᱫ ᱛᱟᱦᱮᱱ ᱛᱟᱠᱚ ᱢᱟᱴᱷ ᱠᱚ ᱚᱱᱟ ᱠᱚᱨᱮ,
ᱚ ᱢᱟᱱᱮ ᱦᱳᱲᱳ ᱫᱚ ᱪᱮᱫ ᱦᱚᱯᱟᱛ ᱛᱮᱯᱮ ᱫᱟᱞᱟ ᱥᱮ ᱢᱮᱥᱤᱱ ᱛᱮᱜᱮ?
ᱢᱮᱥᱤᱱ ᱛᱮ ᱟᱵᱟᱨ ᱡᱟᱦᱟᱸᱭ ᱯᱚᱭᱥᱟ
ᱦᱚᱸ ᱦᱟᱜ
ᱢᱮᱱᱟᱜ ᱫᱟᱠᱚ ᱩᱱᱠᱟᱭᱟ ᱴᱟᱨ
ᱠᱚᱯᱟᱨ ᱢᱟᱱᱮ ᱦᱟᱱᱟ ᱡᱟᱦᱟᱸ ᱢᱮᱥᱤᱱ ᱜᱟᱹᱲᱤ ᱢᱤᱫᱴᱮᱱ ᱵᱟᱝ ᱩᱰᱩᱠ ᱟᱠᱟᱱᱟ,
ᱦᱮᱸᱻᱦᱮᱸ ᱚᱱᱟ ᱛᱮᱠᱚ ᱜᱮᱨ ᱜᱮᱭᱟ ᱛᱤ ᱛᱮᱠᱚ ᱜᱮᱫ ᱜᱮᱭᱟ᱾
ᱦᱮᱸ ᱜᱮᱫ-ᱜᱮᱫ ᱜᱟᱹᱲᱤ ᱫᱚ ᱵᱟᱝ ᱚᱱᱟ ᱤᱭᱟᱹ ᱡᱟᱦᱟᱸ ᱵᱟᱭᱨᱮ ᱨᱮᱠᱚ ᱫᱚᱦᱚ ᱠᱟᱜᱼᱟ ᱟᱨ ᱜᱩᱦᱩᱢ ᱠᱚ ᱡᱮᱢᱚᱱ ᱵᱟᱠᱚ ᱠᱷᱟᱹᱲ ᱠᱟᱜᱼᱟ ᱤᱭᱟᱹ ᱨᱮ
ᱦᱮᱸᱻ ᱦᱮᱸ-ᱦᱮᱸᱻᱦᱮᱸ